ᱦᱮᱞᱳ
ᱦᱮᱸ ᱦᱮᱞᱳ
ᱦᱮᱸ ᱟᱫᱚ ᱡᱚᱦᱟᱨ ᱜᱮ᱾
ᱦᱮᱸ ᱡᱚᱦᱟᱨ ᱜᱮ
ᱦᱳᱭ ᱛᱚ ᱫᱤᱭᱮ ᱱᱟᱯᱟᱭ ᱜᱮᱭᱟᱯᱮ ᱥᱮ ᱪᱮᱫ?
ᱦᱮᱸ ᱱᱟᱯᱟᱭ ᱜᱮ ᱱᱤᱭᱟᱹ ᱵᱮᱲᱟ ᱫᱚᱜ
ᱟᱪᱷᱟ ᱟᱪᱷᱟ ᱦᱚᱭᱛᱚ ᱦᱚᱭᱛᱚ ᱦᱮᱸ ᱤᱧ ᱦᱚᱸ ᱱᱟᱯᱟᱭ ᱜᱮ ᱦᱮᱸ ᱢᱮᱱᱫᱟᱹᱧ ᱛᱟᱦᱚᱞᱮ ᱪᱟᱥᱵᱟᱥ ᱫᱚ ᱛᱤᱱᱟᱹᱜ ᱜᱟᱱ ᱯᱮ ᱞᱟᱦᱟ ᱠᱮᱫᱟ ᱥᱮ ᱟᱹᱣᱨᱤ
ᱞᱟᱦᱟ ᱫᱚ ᱛᱚᱞᱟ ᱠᱚᱫᱚ ᱜᱤᱰᱤ ᱵᱟᱲᱟ ᱦᱩᱭ ᱟᱠᱟᱱᱟ ᱦᱟᱜ, ᱦᱚᱜᱼᱚᱭ ᱡᱟᱹᱯᱩᱫ ᱵᱟᱲᱟᱭ ᱫᱟᱭ ᱛᱚ ᱠᱟᱹᱴᱤᱡ ᱠᱟᱹᱴᱤᱡ᱾
ᱦᱚᱭ ᱦᱚᱭ ᱦᱚᱭ
ᱤᱱᱠᱟᱹ ᱛᱮᱜᱮ, ᱪᱟᱨᱟ ᱠᱚᱫᱚ ᱜᱤᱰᱤ ᱵᱟᱲᱟ ᱦᱩᱭᱱᱟ ᱦᱚᱞᱟ ᱢᱟᱦᱟᱫᱮᱨ᱾ ᱵᱟᱹᱠᱤᱭᱟᱜ ᱡᱟᱸᱦᱟ ᱠᱚ ᱛᱟᱸᱦᱮ ᱠᱟᱱᱟ᱾
ᱦᱮᱸ
ᱵᱟᱹᱠᱤᱭᱟᱜ ᱡᱟᱸᱦᱟ ᱠᱚ ᱛᱟᱸᱦᱮ ᱠᱟᱱᱟ ᱚᱱᱟ ᱠᱚᱫᱚ ᱜᱤᱰᱤ ᱵᱟᱲᱟ ᱦᱩᱭᱮᱱᱟ ᱦᱚᱞᱟ ᱢᱟᱦᱫᱮᱨ,
ᱚ ᱟᱪᱪᱷᱟ ᱟᱪᱪᱷᱟ,
ᱟᱫᱚ ᱱᱤᱛᱚᱜ ᱫᱚ ᱫᱟᱜ ᱨᱮᱱᱟᱜ ᱜᱮ ᱚᱯᱮᱠᱠᱷᱟ ᱛᱤᱱᱟᱹᱜ ᱡᱳᱨᱮ ᱫᱟᱜ ᱮᱫᱟ ᱟᱫᱚ ᱨᱚᱦᱚᱭ ᱠᱤᱪᱷᱩ ᱞᱟᱦᱟ ᱛᱮᱱᱟᱜ ᱵᱟᱹᱭᱦᱟᱹᱲ ᱛᱚᱞᱟ ᱠᱚᱫᱚ ᱜᱟᱱ ᱦᱮᱡ ᱟᱠᱟᱱᱟ ᱚᱱᱟ ᱠᱚᱫᱚ,
ᱦᱳᱭ ᱦᱳᱭ,
ᱟᱯᱮ ᱠᱚᱫᱚ ᱛᱤᱱᱟᱹᱜ ᱥᱟᱺᱜᱤᱧ ᱠᱮᱫᱟᱯᱮ,
ᱮᱸᱻ ᱟᱞᱮ ᱠᱚᱫᱚ ᱢᱮᱱ ᱞᱮᱠᱷᱟᱱ ᱫᱚ ᱱᱟᱜ, ᱱᱚᱜ-ᱚᱭ ᱫᱚᱥ ᱯᱚᱱᱨᱚ ᱵᱤᱥ ᱫᱤᱱ ᱱᱟᱜ ᱦᱩᱭᱩᱜ ᱠᱟᱱᱟ᱾ ᱫᱟᱜ ᱵᱟᱲᱟ ᱠᱟᱛᱮᱱ ᱦᱟᱜ ᱟᱫᱚ ᱱᱟᱜ, ᱛᱚᱞᱟ ᱠᱚᱦᱚᱸ ᱵᱮᱥ ᱧᱚᱜ ᱫᱚ ᱫᱚᱢᱮ ᱱᱟᱯᱟᱭ ᱫᱚ ᱵᱟᱝ ᱦᱩᱭ ᱠᱟᱱᱟ ᱩᱱᱠᱩ ᱪᱮᱬᱮ ᱠᱚ ᱡᱚᱢ ᱵᱟᱲᱟ ᱠᱮᱫ ᱛᱮ ᱢᱮᱱᱫᱚ ᱟᱹᱰᱤ ᱟᱪᱷᱟ ᱟᱪᱷᱟ ᱛᱚᱞᱟ ᱠᱚ ᱫᱟᱨᱮ ᱠᱟᱱᱟ ᱯᱟᱭᱟᱯ ᱧᱚᱜ ᱧᱮᱞᱚᱜ ᱠᱟᱱᱟ ᱴᱚᱞᱟ ᱠᱚ ᱟᱫᱚ ᱟᱨ ᱚᱱᱠᱟ ᱛᱟᱞᱟᱨᱮ ᱠᱟᱹᱴᱤᱡ ᱥᱤᱛᱩᱝ ᱵᱟᱲᱟ ᱠᱮᱫ ᱛᱮ ᱛᱚᱞᱟ ᱠᱚ ᱠᱟᱹᱴᱤᱡ ᱱᱚᱥᱴᱚ ᱵᱟᱲᱟᱭᱮᱱᱟ ᱛᱚ ᱟᱫᱚ ᱚᱱᱟ ᱪᱤᱠᱟᱹ, ᱢᱮᱱ ᱫᱚ ᱱᱟᱜ ᱫᱚᱥᱨᱟ ᱟᱨᱦᱚ ᱦᱳᱭᱛᱳ ᱡᱟᱹᱱᱤᱡ, ᱫᱚᱥᱨᱟ ᱡᱟᱹᱱᱤᱡ ᱟᱨ ᱦᱚ ᱛᱚᱞᱟ ᱜᱤᱰᱤ ᱦᱩᱭᱩᱜᱼᱟ᱾
ᱚ ᱵᱷᱟᱜᱮ ᱫᱚ ᱵᱟᱭ ᱮᱢᱚᱱ ᱟᱠᱟᱱᱟ ᱛᱟᱸᱦᱚᱞᱮ,
ᱵᱟ ᱦᱮᱸ ᱦᱮᱸ ᱵᱷᱟᱜᱤ ᱫᱚ ᱵᱟᱭ ᱚᱢᱚᱱ ᱟᱠᱟᱱᱟ ᱟᱫᱚ ᱚᱱᱮ ᱚᱱᱟ ᱞᱮᱠᱟ ᱱᱟᱜ ᱫᱚᱢᱮ ᱮᱠᱴᱟ ᱴᱟᱠᱟ ᱠᱟᱹᱣᱰᱤ, ᱯᱚᱭᱥᱟ ᱦᱚᱲ ᱢᱟ ᱵᱟᱝ ᱠᱟᱱ ᱵᱚᱱ,
ᱦᱳᱭ ᱦᱳᱭ ᱚᱱᱟ ᱦᱚᱛᱮᱫ ᱛᱮᱜᱮ ᱛᱚ ᱱᱤᱛᱚᱜ ᱫᱚ ᱠᱤᱨᱤᱧ ᱪᱟᱨᱟ ᱠᱚᱦᱚ, ᱛᱚ ᱫᱚᱢᱮ ᱫᱟᱢ ᱟᱠᱟᱱᱟ ᱦᱮ ᱥᱮ,
ᱦᱳᱭ ᱦᱳᱭ ᱦᱳᱭ ᱠᱤᱨᱤᱧ ᱪᱟᱨᱟ ᱦᱚᱭᱛᱳ ᱱᱟᱯᱟᱭ ᱧᱚᱜ ᱡᱩᱫᱤ ᱪᱟᱥᱵᱚᱱ ᱢᱚᱱᱮᱭᱟ ᱚᱱᱟ ᱦᱚᱸ ᱦᱳᱭᱛᱳ ᱢᱚᱱᱮ, ᱢᱚᱱᱮ ᱨᱮᱱᱟᱜ ᱠᱟᱛᱷᱟ ᱦᱳᱭᱛᱳ ᱢᱚᱱᱮ ᱨᱮᱜᱮ ᱛᱟᱸᱦᱮᱱᱟ ᱚᱱᱠᱟ ᱠᱟᱱ ᱛᱟᱵᱚᱱᱟ, ᱦᱳᱭ ᱟᱫᱚ ᱚᱱᱮ ᱚᱱᱟᱜᱮ ᱱᱟᱜ, ᱛᱚᱞᱟ ᱠᱚᱜᱮ ᱱᱟᱜ ᱡᱟ ᱩᱰᱟᱹᱝ ᱡᱟ ᱩᱰᱟᱹᱝ ᱜᱮ ᱱᱟᱜ ᱦᱳᱭᱛᱳ ᱮᱨ, ᱮᱨ ᱟᱯᱷᱚᱨ ᱵᱟᱲᱟ ᱦᱩᱭ ᱟᱠᱟᱱᱟ ᱟᱫᱚ ᱱᱟᱦᱟᱜ ᱛᱤᱱᱟᱹᱜ ᱜᱟᱱ ᱫᱟᱨᱮᱜ ᱠᱟᱱᱟ ᱥᱮ ᱵᱟᱝ ᱫᱟᱨᱮᱜ ᱠᱟᱱᱟ ᱚᱱᱟ ᱢᱟᱛᱚ, ᱚᱱᱟ ᱦᱟᱜ ᱥᱚᱢᱚᱭ ᱨᱮᱜᱮ ᱱᱟᱜ ᱞᱟᱹᱭᱟᱭ ᱦᱮᱸ ᱵᱟᱝ,
ᱞᱟᱹᱭᱟᱭ ᱦᱳᱭ,
ᱦᱳᱭ ᱛᱟᱨᱯᱚᱨᱮ ᱱᱚᱝᱠᱟ ᱡᱩᱫᱤ ᱟᱥᱟᱲ ᱵᱚᱸᱜᱟ ᱵᱚᱞᱚ ᱠᱟᱛᱮᱫ ᱦᱚᱸ ᱡᱩᱫᱤ ᱱᱤᱛᱚᱜ ᱦᱚᱸ ᱡᱩᱫᱤ ᱵᱮᱥ ᱧᱚᱜ ᱡᱩᱫᱤ ᱫᱟᱜ, ᱡᱟᱹᱲᱤ ᱡᱩᱫᱤ ᱵᱟᱭ ᱡᱟᱹᱲᱤ ᱦᱚᱪᱚᱭᱟ, ᱨᱮᱱᱟᱜ ᱢᱚᱱᱮᱨᱮ ᱢᱤᱫᱴᱮᱱ ᱫᱚᱢᱮ ᱮᱠᱴᱟ ᱠᱩᱥᱤ ᱥᱮ ᱨᱟᱹᱥᱠᱟᱹ ᱛᱮ ᱱᱟᱜ ᱵᱟᱝ ᱵᱩᱡᱚ-ᱟ ᱦᱮᱸ,
ᱵᱟᱝ ᱵᱩᱡᱷᱟᱹᱜ-ᱟ ᱾ᱦᱳᱭ, ᱚᱱᱟᱜᱮ ᱪᱤᱠᱟᱹᱭᱮᱫᱟ ᱱᱮᱥ ᱢᱟᱛᱚ ᱟᱨᱚ ᱜᱚᱞᱯᱚ ᱵᱟᱲᱟ ᱠᱚᱨᱮ ᱠᱚ ᱟᱸᱡᱚᱢ ᱵᱟᱲᱟᱜ ᱠᱟᱱᱟ ᱩᱱᱟᱹᱜ ᱪᱮᱦᱨᱟ ᱫᱚ ᱪᱟᱥ, ᱠᱚ ᱵᱟᱭ ᱦᱩᱭᱩᱜ-ᱟ᱾ ᱛᱟᱭᱚᱢ ᱧᱚᱜ ᱜᱮᱭᱟ ᱥᱮ ᱵᱷᱟᱜᱮ ᱫᱚ ᱦᱟᱜ ᱵᱟᱭ ᱦᱩᱭᱩᱜ-ᱟ᱾
ᱦᱳᱭᱛᱚ ᱟᱫᱚ ᱚᱱᱮ ᱚᱱᱟᱜᱮ ᱵᱚᱪᱷᱚᱨ ᱨᱮ ᱢᱤᱫ ᱫᱷᱟᱣ ᱪᱟᱥ ᱟᱵᱚᱱ ᱟᱨ, ᱚᱱᱟ ᱪᱟᱥ ᱨᱮᱸᱦᱚ ᱡᱩᱫᱤ ᱱᱟᱯᱟᱭ ᱧᱚᱜ ᱡᱩᱫᱤ ᱵᱟᱝ ᱦᱩᱭᱩᱜ-ᱟ᱾ ᱟᱵᱚ ᱱᱚᱣᱟ ᱫᱷᱚᱨᱚᱱ ᱢᱟᱛᱚ ᱱᱟᱜ ᱵᱟᱵᱚᱱ ᱪᱟᱥᱟ ᱱᱚᱛᱮ ᱫᱚ ᱱᱟᱜ ᱢᱮᱱᱫᱚ ᱪᱟᱥ ᱵᱟᱭ ᱦᱩᱭᱩᱜ-ᱟ᱾
ᱦᱩᱸ ᱦᱩᱸ,
ᱦᱳᱭ ᱦᱳᱭ ᱟᱫᱚ ᱚᱱᱮ ᱚᱱᱟ ᱜᱮ ᱛᱮ, ᱦᱳᱭ ᱢᱮᱱ ᱮᱫᱟ ᱦᱟᱜ ᱚᱱᱮ ᱚᱱᱟᱜᱮ ᱚᱠᱟᱴᱟᱜ ᱥᱟᱛᱟᱢ ᱵᱟᱨᱮᱛᱮ ᱞᱟᱝ ᱨᱚᱯᱚᱲᱚᱜ-ᱟ᱾ ᱚᱱᱮ ᱚᱱᱟᱜᱮ ᱠᱟᱹᱴᱤᱡ, ᱤᱧᱟᱜ ᱢᱮᱱᱫᱚ ᱵᱟᱱᱟ ᱦᱚᱲ ᱛᱮᱜᱮᱞᱟᱝ ᱜᱚᱴᱟ ᱞᱮᱠᱷᱟᱱ ᱠᱟᱹᱴᱤᱡ ᱱᱟᱯᱟᱭ ᱠᱚᱜ-ᱟ᱾
ᱦᱮᱸ ᱢᱟ ᱟᱢ ᱚᱠᱟᱴᱟᱜ ᱮᱢ ᱩᱭᱦᱟᱹᱨ ᱟᱠᱟᱫᱟ ᱚᱱᱠᱟ,
ᱮᱸᱻ ᱩᱭᱦᱟᱹᱨ ᱞᱮᱠᱟᱛᱮᱫᱚ ᱤᱧ ᱴᱷᱮᱱ ᱫᱚ ᱱᱟᱜ, ᱢᱮᱱ ᱫᱚ, ᱟᱨ ᱱᱩᱠᱩ ᱱᱟᱜ ᱱᱤᱛᱚᱜ ᱡᱟᱸᱦᱟᱭ ᱢᱮᱱᱫᱚ ᱦᱩᱰᱤᱧ ᱦᱩᱰᱤᱧ ᱠᱚᱲᱟ ᱜᱤᱫᱽᱨᱟᱹ ᱥᱮ ᱠᱩᱲᱤ ᱜᱤᱫᱽᱨᱟᱹ ᱛᱟᱠᱚ ᱦᱮᱸ ᱥᱮ ᱵᱟᱝ, ᱱᱩᱠᱩ ᱱᱟᱜ ᱱᱤᱛᱳᱜ ᱤᱛᱩᱱ ᱟᱥᱲᱟ ᱥᱮ, ᱟᱹᱛᱩ ᱨᱮᱱᱟᱜ ᱤᱛᱩᱱ ᱟᱥᱲᱟ ᱥᱮ ᱵᱟᱭᱨᱮ ᱞᱟᱯᱷᱟᱝ ᱥᱮᱪᱮᱫ ᱨᱮᱠᱚ ᱚᱞ ᱯᱟᱲᱦᱟᱜ ᱠᱟᱱᱟ᱾ ᱢᱮᱱᱫᱚ ᱱᱩᱠᱩᱣᱟᱜ ᱚᱞᱚᱜ ᱯᱟᱲᱦᱟᱜ ᱡᱤᱭᱚᱱ ᱰᱟᱦᱟᱨ ᱚᱠᱟ ᱞᱮᱠᱟᱨᱮ, ᱢᱮᱱᱫᱚ ᱟᱹᱰᱤ ᱱᱟᱯᱟᱭ ᱡᱟᱭᱜᱟ ᱨᱮᱠᱚ ᱪᱟᱞᱟᱜᱼᱟ, ᱥᱮ ᱟᱹᱰᱤ ᱞᱟᱯᱷᱟᱝ ᱴᱷᱟᱶ ᱨᱮᱠᱚ ᱥᱮᱴᱮᱨᱚᱜᱼᱟ, ᱚᱱᱟ ᱵᱟᱨᱮ ᱛᱮᱜᱮ ᱡᱩᱫᱤ ᱞᱟᱝ ᱨᱚᱯᱚᱲ ᱞᱮᱱᱠᱷᱟᱱ ᱠᱟᱹᱴᱤᱡ ᱟᱹᱰᱤ ᱜᱮ ᱵᱷᱟᱹᱞᱤ ᱠᱚᱜᱼᱟ, ᱦᱮᱸ ᱥᱮ ᱵᱟᱝ
ᱦᱮᱸ ᱚᱱᱟ ᱢᱟ ᱱᱟᱯᱟᱭ ᱠᱟᱛᱷᱟ ᱠᱟᱱ ᱜᱮᱭᱟ ᱾
ᱟᱫᱚ ᱚᱱᱮ ᱚᱱᱠᱟᱜᱮ ᱢᱮᱱᱫᱚ ᱚᱠᱟ ᱞᱮᱠᱟᱨᱮ ᱮᱸᱫ ᱞᱟᱯᱷᱟᱝ ᱥᱮᱪᱮᱫ ᱨᱮᱠᱚ ᱥᱮᱴᱮᱨᱚᱜᱼᱟ ᱾ ᱟᱨ ᱱᱤᱝᱠᱟᱹ ᱦᱚᱸ ᱢᱮᱱᱟᱜ ᱜᱮᱭᱟ, ᱚᱱᱠᱟ ᱡᱮ ᱥᱟᱱᱟᱢ ᱠᱚᱜᱮ ᱱᱟᱯᱟᱭ ᱮᱸ ᱢᱮᱱᱫᱚ ᱱᱟᱯᱟᱭ ᱰᱟᱦᱟᱨ ᱨᱮ ᱵᱟᱠᱚ ᱪᱟᱞᱟᱜ ᱜᱮᱭᱟ ᱦᱮᱸ ᱥᱮ ᱵᱟᱝ ᱾
ᱵᱟᱝ ᱦᱮᱸ
ᱦᱳᱭ ᱦᱳᱭ
ᱦᱚᱨ ᱫᱤᱥᱟᱹ ᱡᱩᱫᱤᱭᱳ ᱛᱟᱦᱮᱱ ᱛᱟᱠᱚᱣᱟ ᱴᱷᱤᱠ ᱴᱷᱟᱠ ᱦᱚᱨ ᱫᱤᱥᱟᱹ ᱠᱚ ᱮᱢᱟ ᱠᱚᱣᱟ ᱨᱮᱦᱚᱸ ᱡᱚᱛᱚ ᱦᱚᱲ ᱫᱚ ᱞᱟᱯᱷᱟᱝ ᱥᱮᱪᱮᱫ ᱥᱮᱫ ᱵᱟᱝᱠᱚ ᱥᱮᱱ ᱫᱟᱲᱮᱜᱼᱟ, ᱟᱨ ᱛᱟᱨᱯᱚᱨ ᱟᱵᱚ ᱫᱚ ᱦᱚᱜᱼᱚᱝᱠᱟ, ᱩᱱᱟᱹᱜ ᱠᱟᱹᱣᱰᱤ ᱟᱱ ᱦᱚᱲᱢᱟ ᱵᱟᱝ ᱠᱟᱱᱟ ᱵᱚᱱ ᱥᱮ ᱮᱱᱠᱷᱟᱱ, ᱠᱟᱹᱣᱰᱤ ᱟᱱᱟᱴ ᱛᱮᱸᱦᱚ ᱞᱟᱯᱷᱟᱝ ᱥᱮᱪᱮᱫ ᱥᱮᱫ ᱢᱟ ᱵᱟᱵᱚᱱ ᱞᱟᱦᱟ ᱫᱟᱲᱮᱭᱟᱜ-ᱟ᱾ ᱡᱩᱫᱤᱭᱳ ᱢᱚᱱᱮᱨᱮ ᱡᱟᱸᱦᱟᱭᱟᱜ, ᱛᱟᱸᱦᱮᱱ ᱨᱮᱸᱦᱚ,
ᱦᱳᱭ ᱦᱳᱭ,
ᱟᱫᱚ ᱩᱱᱤ ᱫᱚ ᱵᱟᱭ ᱞᱟᱦᱟ ᱫᱟᱲᱮᱭᱟᱜᱼᱟ, ᱚᱱᱮ ᱚᱱᱟ ᱠᱟᱹᱣᱰᱤ ᱟᱱᱟᱴ ᱠᱷᱟᱹᱛᱤᱨᱟᱜ ᱜᱮ ᱾
ᱦᱮᱸ ᱦᱮᱸ ᱦᱮᱸ, ᱟᱫᱚ ᱚᱱᱮ ᱚᱱᱟᱜᱮ ᱢᱮᱱᱫᱚ, ᱚᱠᱟ ᱚᱠᱟ ᱡᱤᱱᱤᱥ ᱟᱵᱚ ᱠᱚᱨᱟᱣ ᱞᱟᱜᱟᱣ ᱵᱚᱱᱟ, ᱞᱟᱯᱷᱟᱝ ᱥᱮᱪᱮᱫ ᱪᱟᱞᱟᱜ ᱞᱟᱹᱜᱤᱫ ᱛᱮ, ᱟᱨ ᱚᱠᱟ ᱚᱠᱟ ᱡᱤᱱᱤᱥ ᱟᱵᱚ ᱵᱟᱝ ᱠᱚᱨᱟᱣ ᱞᱟᱜᱟᱣ ᱵᱚᱱᱟ ᱾ ᱡᱟᱦᱟᱸ ᱫᱚ ᱵᱟᱵᱚᱱ ᱠᱚᱨᱟᱣ ᱞᱮᱠᱷᱟᱱ ᱞᱟᱯᱷᱟᱝ ᱥᱮᱪᱮᱫ ᱵᱚᱱ ᱥᱮᱴᱮᱨ ᱫᱟᱲᱮᱭᱟᱜᱼᱟ ᱾ ᱦᱮᱸ ᱥᱮ ᱵᱟᱝ? ᱟᱫᱚ ᱱᱚᱜ-ᱚᱱᱟ ᱱᱤᱭᱟᱹᱜᱮ ᱠᱟᱹᱴᱤᱡ ᱞᱟᱝ ᱢᱮᱱᱫᱚ ᱥᱟᱛᱟᱢ ᱵᱮᱱᱟᱣ ᱠᱟᱛᱮᱜ ᱡᱩᱫᱤ ᱱᱤᱭᱟᱹᱜᱮ ᱱᱤᱭᱟᱹᱜᱮ ᱡᱩᱫᱤᱞᱟᱝ ᱜᱟᱞᱚᱪ ᱠᱮᱭᱟ ᱛᱟᱦᱞᱮ ᱱᱟᱯᱟᱭ ᱠᱚᱜ ᱛᱟᱞᱟᱝᱟ ᱦᱮᱸ ᱥᱮ ᱵᱟᱝ, ᱦᱳᱭ ᱦᱳᱭ, ᱟᱫᱚ ᱚᱱᱮ ᱚᱱᱠᱟ ᱢᱟ ᱛᱟᱦᱚᱞᱮ ᱟᱢ ᱴᱷᱮᱱ ᱜᱮ ᱠᱟᱹᱴᱤᱡ ᱵᱟᱨᱯᱮ ᱠᱟᱛᱷᱟ, ᱦᱮᱸ ᱢᱮᱱ ᱫᱚ ᱮᱜ ᱞᱟᱹᱭ ᱢᱮ ᱠᱟᱹᱴᱤᱡ?
ᱦᱮᱸ, ᱞᱟᱯᱷᱟᱝ ᱥᱮᱪᱮᱫ ᱥᱮ ᱪᱟᱞᱟᱜ ᱱᱚᱜᱼᱚᱭ ᱠᱟᱹᱴᱤᱡ ᱜᱤᱫᱽᱨᱟᱹ ᱠᱷᱚᱱᱟᱜ ᱜᱮ ᱾ ᱤᱧᱫᱩᱧ ᱢᱚᱱᱮᱭᱟ ᱾
ᱦᱳᱭ ᱦᱳᱭ,
ᱴᱷᱤᱠ ᱴᱷᱟᱠ ᱦᱚᱨ ᱫᱤᱥᱟᱹ ᱩᱫᱩᱜᱼᱟᱭ ᱪᱮᱜ,
ᱦᱳᱭ ᱦᱳᱭ,
ᱜᱤᱫᱽᱨᱟᱹ ᱠᱚᱢᱟ ᱱᱤᱛᱚᱜ ᱯᱟᱲᱦᱟᱣ ᱦᱚᱸ ᱴᱷᱤᱠ ᱴᱷᱟᱠ ᱵᱟᱝᱠᱚ ᱫᱩᱲᱩᱵᱼᱟ, ᱩᱱᱠᱩ ᱫᱚ ᱢᱚᱱᱮᱭᱟᱠᱚ ᱠᱷᱮᱞ ᱞᱮᱠᱷᱟᱱ ᱜᱮ ᱟᱹᱰᱤ ᱵᱷᱟᱜᱮ ᱛᱤᱧᱟᱹᱜ ᱥᱮ ᱪᱮᱫ ᱟᱫᱚ ᱩᱱᱠᱩ ᱠᱷᱮᱞ ᱜᱮ ᱡᱤᱭᱚᱱ ᱠᱚ ᱢᱚᱱᱮᱭᱟ, ᱛᱚ ᱩᱱ ᱥᱩᱨ ᱥᱚᱢᱚᱭ ᱥᱚᱢᱚᱭ ᱨᱮ, ᱡᱚᱛᱚᱣᱟᱜ ᱜᱮ ᱠᱷᱮᱞ ᱦᱚᱸ ᱫᱚᱨᱠᱟᱨ ᱜᱮᱭᱟ ᱾ ᱟᱨ ᱚᱞ ᱯᱟᱲᱦᱟᱣ ᱦᱚᱸ ᱚᱱᱟ ᱥᱟᱶ ᱥᱟᱶᱛᱮ, ᱥᱟᱱᱟᱢᱟᱜ ᱜᱮ ᱫᱚᱨᱠᱟᱨ ᱟᱫᱚ ᱤᱧᱫᱩᱧ ᱢᱚᱱᱮᱭᱟ, ᱩᱱᱠᱩ ᱥᱚᱢᱚᱭ ᱥᱚᱢᱚᱭ ᱯᱟᱲᱦᱟᱣ ᱠᱚ ᱫᱩᱲᱩᱵ, ᱜᱤᱫᱽᱨᱟᱹ ᱠᱷᱚᱱᱟᱜ ᱟᱨ ᱪᱮᱫ ᱾ ᱦᱮᱸ ᱛᱟᱨᱯᱚᱨ ᱡᱟᱦᱟᱸ ᱵᱩᱜᱤᱭᱟᱜ ᱫᱚ ᱵᱩᱜᱤ ᱞᱮᱠᱟ ᱥᱮᱪᱮᱫ ᱟᱠᱚ, ᱟᱨ ᱵᱟᱹᱲᱤᱡᱟᱜ ᱫᱚ ᱚᱱᱟ ᱢᱟᱱᱟ ᱠᱟᱠᱚ ᱚᱱᱟ ᱫᱚ, ᱵᱷᱟᱜᱮ ᱟᱨ ᱪᱮᱫ
ᱦᱳᱭ
ᱡᱟᱦᱟᱸ ᱵᱩᱜᱤᱭᱟᱜ ᱫᱚ ᱚᱱᱟ ᱫᱚ ᱵᱷᱟᱹᱜᱤ ᱞᱮᱠᱟᱛᱮ ᱥᱤᱠᱷᱟᱹᱣ ᱯᱟᱲᱦᱟᱣ ᱠᱟᱛᱮᱫ ᱡᱮ ᱱᱚᱣᱟ ᱦᱚᱨ ᱛᱮ ᱛᱟᱲᱟᱢ ᱢᱮ ᱱᱚᱣᱟ ᱫᱚ ᱵᱷᱟᱜᱮᱭᱟ ᱱᱚᱝᱠᱟ ᱟᱞᱚᱢ ᱪᱟᱞᱟᱜᱼᱟ ᱱᱚᱣᱟ ᱫᱚ ᱵᱟᱹᱲᱤᱡ ᱜᱮᱭᱟ ᱢᱮᱱᱛᱮ ᱚᱱᱟ ᱠᱚ ᱥᱤᱠᱟᱹ ᱯᱟᱲᱦᱟᱣ ᱫᱚ ᱠᱷᱩᱵᱽ ᱜᱮ ᱡᱩᱨᱩᱨᱤ ᱠᱟᱱ ᱛᱟᱵᱚᱱᱟ ᱟᱨ ᱪᱮᱫ
ᱦᱮᱸ, ᱱᱤᱦᱟᱹᱛᱤ ᱱᱤᱦᱟᱹᱛᱤ,
ᱚᱱᱠᱟ ᱠᱟᱛᱮᱫ ᱜᱮ ᱟᱫᱚ ᱵᱟᱝᱵᱚᱱ ᱞᱟᱦᱟ ᱞᱮᱱᱠᱷᱟᱱ ᱛᱚ ᱟᱨ ᱵᱟᱝ ᱜᱟᱱᱚᱜ ᱛᱟᱵᱚᱱᱟ ᱾
ᱦᱮᱸ ᱵᱟᱝ ᱜᱟᱱᱚᱜ ᱛᱟᱵᱚᱱᱟ ᱦᱮᱸ, ᱟᱫᱚ ᱞᱟᱹᱭ ᱫᱚᱱᱟᱜ ᱚᱵᱚᱥᱳᱭ ᱡᱟ ᱩᱰᱟᱹᱝ ᱜᱮᱯᱮ ᱞᱟᱹᱭ ᱠᱷᱟᱱ ᱟᱹᱰᱤ ᱱᱟᱯᱟᱭ ᱠᱟᱛᱷᱟ ᱜᱮᱵᱮᱱ ᱥᱮ ᱱᱟᱯᱟᱭ ᱠᱟᱛᱷᱟᱢ ᱜᱮᱢ ᱞᱟᱹᱭ ᱠᱟᱫᱟ ᱾
ᱦᱮᱸ ᱦᱮᱸ,
ᱟᱫᱚ ᱡᱟᱭᱦᱳᱜ ᱟᱹᱞᱤᱧ ᱠᱟᱹᱴᱤᱡ ᱞᱤᱧ ᱞᱟᱹᱭᱟᱜ ᱠᱤᱱᱟᱲᱹ ᱾
ᱦᱮᱸ ᱢᱟ ᱞᱟᱹᱭ
ᱦᱳᱭ ᱟᱫᱚ, ᱢᱮᱱᱫᱚ ᱦᱟᱸᱜ ᱱᱤᱛᱚᱜᱱᱟᱜ ᱡᱟᱦᱟᱸ ᱢᱮᱱᱫᱚ ᱮᱸᱜ ᱢᱤᱫᱴᱮᱱ ᱜᱤᱫᱽᱨᱟᱹ ᱢᱮᱱᱫᱟ ᱵᱟᱞᱮ ᱵᱮᱠᱮᱨ ᱠᱷᱚᱱ ᱡᱩᱛ ᱡᱚᱠᱷᱚᱱᱮ ᱦᱟᱨᱟ ᱵᱩᱨᱩᱜ-ᱟ ᱟᱭᱳᱣᱟᱜ ᱠᱚᱞᱮ ᱠᱷᱚᱱᱟᱜ ᱥᱮ ᱵᱟᱵᱟ ᱩᱢᱩᱞ ᱠᱷᱚᱱᱟᱜ ᱟᱫᱚ ᱩᱱᱤ ᱜᱤᱫᱽᱨᱟᱹ ᱡᱚᱠᱷᱚᱱ ᱚᱱᱟᱜ ᱦᱟᱨᱟ ᱵᱩᱨᱩᱜᱼᱟ ᱦᱟᱨᱟ ᱵᱩᱨᱩᱜ ᱥᱟᱶ ᱥᱟᱶᱛᱮ ᱠᱤᱱᱛᱩ ᱮᱸᱜ ᱢᱮᱱᱫᱚ ᱦᱩᱰᱤᱧ ᱨᱮᱫᱚ ᱫᱚᱢᱮ ᱪᱤᱱᱛᱟᱹ ᱫᱷᱟᱨᱟ ᱥᱮ ᱪᱤᱱᱛᱟᱹ ᱵᱷᱟᱵᱱᱟ ᱫᱷᱟᱨᱚᱱᱟᱜ ᱵᱟᱝ ᱛᱟᱦᱮᱱ ᱛᱟᱭᱟ ᱥᱩᱫᱩ ᱦᱟᱨᱟ ᱵᱩᱨᱩ ᱠᱩᱣᱟᱭ ᱡᱚᱢᱟᱭ ᱧᱩᱭᱟᱭ ᱠᱷᱮᱞᱟᱭ ᱦᱮᱸ ᱥᱮ ᱵᱟᱝ ᱦᱳᱭ ᱥᱩᱨ ᱨᱮ ᱟᱭᱳ ᱧᱮᱞ ᱧᱟᱢᱮᱭᱟ ᱵᱟᱵᱟᱭ ᱧᱮᱞ ᱧᱟᱢᱮᱭᱟ ᱤᱱᱟᱹᱜᱮ ᱠᱩᱥᱤ ᱛᱟᱭ ᱤᱱᱟᱹᱜᱮ ᱨᱟᱹᱥᱠᱟᱹ ᱛᱟᱭ ᱦᱮᱸ ᱥᱮ ᱵᱟᱝ
ᱦᱮᱸ ᱦᱮᱸ ᱦᱮᱸ
ᱦᱳᱭ ᱦᱳᱭ, ᱟᱨ ᱟᱡ ᱞᱮᱠᱟ ᱡᱟᱦᱟᱸᱭ ᱜᱤᱫᱽᱨᱟᱹ ᱥᱟᱞᱟᱜ ᱜᱟᱛᱮᱜ ᱜᱟᱱᱚᱜ ᱛᱟᱭᱟ ᱩᱱᱠᱩ ᱥᱟᱞᱟᱜ ᱮ ᱜᱟᱛᱮᱜ ᱟᱭ, ᱟᱨ ᱵᱟᱠᱷᱟᱱ ᱫᱚ ᱫᱚᱢᱮ ᱮᱠᱴᱟ ᱫᱚ ᱵᱟᱭ ᱦᱮᱸᱥᱮ ᱵᱟᱝ ᱦᱳᱭ ᱟᱫᱚ ᱚᱱᱮ ᱚᱱᱠᱟ ᱱᱟ ᱢᱮᱱᱠᱷᱟᱱ ᱫᱚ ᱡᱚᱠᱷᱚᱱᱟᱜ ᱵᱟᱞᱮ ᱵᱮᱠᱮᱨ ᱠᱷᱚᱱ ᱢᱤᱫᱴᱮᱱ ᱜᱤᱫᱽᱨᱟᱹ ᱦᱟᱨᱟ ᱵᱩᱨᱩᱜ-ᱟᱭ ᱠᱚᱲᱟ ᱜᱤᱫᱽᱨᱟᱹ ᱦᱳᱠ ᱠᱩᱲᱤ ᱜᱤᱫᱽᱨᱟᱹ ᱦᱳᱠ ᱟᱫᱚ ᱦᱟᱨᱟ ᱵᱩᱨᱩᱜ ᱥᱟᱶ ᱥᱟᱶ ᱛᱮᱜᱮ ᱱᱟᱦᱟᱸᱜ ᱢᱮᱱᱫᱚ ᱮᱸᱜ ᱩᱢᱮᱨ ᱢᱟᱛᱚ ᱱᱟᱜ ᱱᱤᱦᱟᱹᱛᱤ ᱵᱟᱹᱲᱛᱤ ᱜᱮ ᱞᱟᱜᱟᱣ ᱟᱛᱟᱭᱟ
ᱦᱮᱸ
ᱥᱮ ᱩᱢᱮᱨ ᱦᱚᱸ ᱞᱟᱹᱴᱩᱜ ᱜᱮᱛᱟᱭᱟ ᱦᱮᱸ ᱥᱮ ᱵᱟᱝ
ᱦᱮᱸ ᱦᱮᱸ
ᱟᱫᱚ ᱚᱱᱟ ᱦᱩᱰᱤᱧ ᱠᱷᱚᱱ ᱜᱮᱱᱟᱜ ᱢᱮᱱᱫᱚ ᱡᱚᱠᱷᱚᱱ ᱦᱟᱸᱜ ᱮᱸᱜ ᱢᱚᱬᱮ ᱥᱮ ᱛᱩᱨᱩᱭ ᱥᱮᱨᱢᱟ ᱠᱷᱚᱱᱜᱮ ᱡᱚᱠᱷᱚᱱ ᱢᱮᱱᱫᱚ ᱟᱹᱛᱩ ᱨᱮᱱᱟᱜ ᱤᱛᱩᱱ ᱟᱥᱲᱟ ᱟᱥᱲᱟ ᱨᱮᱱᱟᱜ ᱞᱮᱵᱮᱫᱟ ᱦᱮᱸ ᱥᱮ ᱵᱟᱝ
ᱦᱮᱸ ᱦᱮᱸ
ᱦᱳᱭ ᱟᱫᱚ ᱦᱮᱸ ᱦᱮᱸᱜ ᱢᱮᱱᱫᱚ ᱟᱨᱚ ᱚᱱᱟ ᱞᱟᱦᱟ ᱠᱷᱚᱱ ᱦᱚᱸ ᱦᱩᱭᱩᱜ-ᱟ ᱢᱮᱱᱫᱚ ᱮᱸ ᱜᱟᱨᱡᱮᱱ ᱠᱚᱣᱟᱜ ᱡᱩᱫᱤ ᱠᱩᱨᱩᱢᱩᱴᱩ ᱛᱟᱦᱮᱸᱱ ᱜᱮᱭᱟ ᱦᱮᱸ ᱥᱮ ᱵᱟᱝ
ᱦᱮᱸ
ᱦᱳᱭ ᱟᱫᱚ ᱡᱚᱠᱷᱚᱱ ᱜᱮᱱᱟᱜ ᱟᱹᱛᱩ ᱨᱮᱱᱟᱜ ᱤᱛᱩᱱ ᱟᱥᱲᱟ ᱨᱮ ᱡᱚᱠᱷᱚᱱ ᱞᱮᱵᱮᱫᱟᱭ ᱞᱮᱵᱮᱫ ᱞᱮᱵᱮᱫ ᱥᱟᱶ ᱛᱮᱜᱮ ᱱᱟᱦᱟᱜ ᱟᱹᱰᱤ ᱜᱚᱴᱟᱝ ᱟᱹᱰᱤ ᱜᱚᱴᱟᱝ ᱜᱟᱛᱮ ᱜᱤᱫᱽᱨᱟᱹᱭ ᱧᱟᱢ ᱠᱚᱣᱟ ᱟᱫᱚ ᱜᱟᱛᱮ ᱜᱤᱫᱽᱨᱟᱹ ᱡᱚᱠᱷᱚᱱᱟᱜ ᱧᱟᱢ ᱠᱚᱣᱟ ᱥᱮ ᱟᱫᱚ ᱩᱱᱤᱭᱟᱜ ᱪᱤᱱᱛᱟᱹ ᱵᱷᱟᱵᱽᱱᱟ ᱟᱹᱰᱤ ᱟᱫᱚ ᱵᱷᱮᱜᱟᱨ ᱵᱷᱮᱜᱟᱨ ᱦᱩᱭᱩᱜ-ᱟ ᱢᱟᱱᱮ ᱦᱩᱭᱩᱜ ᱛᱟᱭᱟ ᱵᱷᱮᱜᱟᱨ ᱵᱷᱮᱜᱟᱨ ᱦᱩᱭᱩᱜ ᱥᱟᱶ ᱛᱮᱜᱮ ᱦᱟᱸᱜ ᱱᱩᱠᱩ ᱱᱟᱸᱜ ᱢᱮᱱᱫᱚ ᱤᱥᱠᱩᱞ ᱨᱮᱱ ᱡᱟᱦᱟᱸᱭ ᱫᱚ ᱢᱮᱱᱫᱟ ᱤᱛᱩᱱ ᱟᱥᱲᱟ ᱨᱮᱱ ᱡᱟᱦᱟᱸᱱᱟᱜ ᱢᱟᱪᱮᱫ ᱢᱟᱪᱮᱛᱟᱹᱱᱤ ᱠᱚᱠᱚ ᱛᱟᱦᱮᱸᱱ ᱫᱚ ᱟᱫᱚ ᱱᱩᱱᱠᱩ ᱢᱟᱪᱮᱫ ᱢᱟᱪᱮᱛᱟᱹᱱᱤ ᱠᱚᱴᱷᱮᱱ ᱜᱮ ᱦᱳᱭᱛᱳ ᱮᱸ ᱡᱟᱦᱟᱸ ᱩᱰᱟᱹᱝ ᱜᱮ ᱠᱚ ᱟᱸᱡᱚᱢ ᱠᱮᱫ ᱥᱮ ᱡᱟᱦᱟᱸ ᱩᱰᱟᱹᱝ ᱜᱮ ᱱᱩᱭ ᱦᱳᱭᱛᱳ ᱢᱟᱪᱮᱫ ᱥᱮ ᱢᱟᱪᱮᱛᱟᱹᱱᱤ ᱡᱟᱦᱟᱸ ᱩᱰᱟᱹᱝ ᱜᱮ ᱞᱟᱹᱭ ᱠᱮᱫ ᱚᱱᱟ ᱢᱚᱫᱽᱫᱷᱮᱨᱮ ᱦᱳᱭᱛᱳ ᱢᱤᱫᱥᱚ ᱥᱮ ᱵᱟᱨ ᱥᱚ ᱜᱚᱴᱟᱝ ᱦᱳᱭᱛᱳ ᱩᱱᱤ ᱜᱚᱢᱠᱮ ᱡᱟᱦᱟᱱᱟᱜ ᱠᱟᱛᱷᱟ ᱚᱱᱠᱟᱭ ᱞᱚᱜ ᱤᱭᱟᱹ ᱞᱟᱹᱭ ᱠᱮᱫᱟᱭ ᱚᱱᱟ ᱞᱟᱹᱭ ᱠᱷᱚᱱ ᱦᱚᱭᱛᱳ ᱛᱤᱱᱟᱹᱜ ᱜᱟᱱ ᱡᱳᱨ ᱦᱚᱭᱛᱳ ᱢᱚᱴᱟᱢᱩᱴᱤ ᱯᱚᱧᱪᱟᱥ ᱥᱟᱴᱴᱤ ᱟᱸᱡᱚᱢᱟᱭ ᱦᱮᱸ ᱟᱨ ᱛᱟᱨᱯᱚᱨᱮ ᱚᱱᱠᱟ ᱜᱮ ᱡᱚᱠᱷᱚᱱ ᱮᱸᱜ ᱩᱱᱤ ᱜᱤᱫᱽᱨᱟᱹᱭ ᱦᱤᱡᱩᱜ-ᱟᱭ ᱦᱤᱡᱩᱜ ᱢᱟᱱᱮ ᱤᱥᱠᱩᱞ ᱪᱷᱩᱴᱤ ᱥᱟᱶ ᱥᱟᱶᱛᱮ ᱤᱥᱠᱩᱞ ᱢᱟᱱᱮ ᱤᱥᱠᱩᱞ ᱪᱷᱩᱴᱤ ᱥᱚᱢᱚᱭ ᱫᱚ ᱦᱟᱸᱜ ᱟᱹᱰᱤ ᱱᱟᱯᱟᱭ ᱜᱮ ᱠᱩᱥᱤᱜ-ᱟᱭ
ᱦᱮᱸ
ᱟᱫᱚ ᱤᱥᱠᱩᱞ ᱪᱷᱩᱴᱤ ᱥᱟᱶ ᱥᱟᱶ ᱛᱮᱜᱮ ᱡᱩᱫᱤ ᱟᱵᱚ ᱮᱸᱜ ᱢᱮᱱᱫᱚ, ᱢᱮᱱᱫᱚ ᱜᱟᱨᱡᱮᱱ ᱠᱚᱱᱟᱜ ᱢᱮᱱᱫᱚ ᱟᱭᱳ ᱥᱮ ᱵᱟᱵᱟ ᱥᱮ ᱵᱩᱰᱤ ᱥᱮ ᱮᱸᱜ ᱫᱟᱫᱩ ᱱᱩᱠᱩ ᱩᱱᱤ ᱜᱤᱫᱽᱨᱟᱹ ᱴᱷᱮᱱ ᱥᱮᱱ ᱠᱟᱛᱮᱫ ᱡᱟᱜᱮ ᱞᱟᱹᱴᱩ ᱢᱤᱰᱮ ᱢᱟᱱᱮ ᱞᱟᱹᱴᱩ ᱞᱟᱹᱰᱩ ᱢᱤᱴᱷᱟᱹ ᱠᱚ ᱤᱫᱤ ᱵᱟᱲᱟ ᱠᱟᱛᱮᱫ ᱡᱩᱫᱤ ᱩᱱᱤ ᱜᱤᱫᱽᱨᱟᱹ ᱵᱚᱱ ᱚᱸᱰᱮ ᱵᱚᱱ ᱫᱟᱨᱟᱢ ᱜᱚᱫᱮᱭᱟ ᱤᱥᱠᱩᱞ ᱨᱮᱜᱮ ᱟᱫᱚ ᱱᱚᱜ-ᱱᱚᱝᱠᱟ ᱠᱟᱛᱮᱫ ᱡᱩᱫᱤ ᱵᱚᱱ ᱟᱹᱜᱩᱭᱮᱭᱟ ᱟᱹᱜᱩ ᱠᱟᱛᱮᱫ ᱦᱚᱳᱭ ᱛᱳ ᱨᱮᱭᱟᱲ ᱵᱟᱲᱟ ᱥᱮ ᱛᱩᱯᱩ ᱵᱟᱲᱟ ᱪᱷᱤᱢ ᱪᱷᱟᱢ ᱫᱚᱦᱚ ᱫᱚᱦᱚ ᱞᱟᱹᱜᱤᱫ ᱫᱚ ᱦᱟᱸᱜ ᱢᱮᱱ ᱫᱚ ᱟᱭᱳ ᱵᱟᱵᱟᱜ ᱫᱚᱢᱮ ᱮᱠᱴᱟ ᱫᱚ ᱢᱮᱱᱫᱚ ᱫᱚᱢᱮ ᱮᱠᱴᱟ ᱫᱚ ᱠᱟᱹᱢᱤ ᱫᱚ ᱵᱟᱝ ᱠᱟᱱᱟ ᱱᱤᱭᱟᱹ ᱫᱚ ᱚᱲᱟᱜ ᱨᱮ ᱡᱩᱫᱤ ᱩᱱᱠᱩ ᱢᱮᱱᱫᱟ ᱵᱩᱰᱤ ᱜᱚ ᱥᱮ ᱟᱡ ᱵᱩᱰᱷᱤ ᱛᱟᱹᱠᱤᱱ ᱥᱮ ᱟᱡ ᱟᱡ ᱫᱟᱫᱩ ᱛᱟᱹᱠᱤᱱ ᱡᱩᱫᱤ ᱠᱤᱱ ᱛᱟᱦᱮᱱᱟ ᱱᱩᱠᱤᱱ ᱥᱟᱞᱟᱜ ᱫᱚ ᱟᱹᱰᱤ ᱵᱮᱥᱮ ᱜᱟᱛᱮᱜᱼᱟ ᱾
ᱟᱹᱰᱤ ᱵᱮᱥᱮ ᱜᱟᱛᱮᱜᱼᱟ ᱩᱱᱠᱤᱱ ᱥᱟᱞᱟᱜ ᱫᱚ ᱵᱷᱟᱜᱮ ᱡᱚᱯᱲᱟᱜᱼ ᱟᱭ ᱟᱨ ᱪᱮᱫ
ᱦᱳᱭ ᱵᱷᱟᱞᱮ ᱡᱚᱯᱲᱟᱜ ᱟᱭ ᱟᱫᱚ ᱚᱱᱮ ᱚᱱᱟ ᱞᱮᱠᱟ ᱛᱮᱜᱮ ᱱᱟᱦᱟᱸᱜ ᱢᱮᱱᱫᱚ ᱦᱟᱨᱟ ᱵᱩᱨᱩ ᱥᱟᱶ ᱥᱟᱶ ᱛᱮᱜᱮ ᱪᱤᱱᱛᱟᱹ ᱵᱷᱟᱵᱽᱱᱟ ᱵᱚᱫᱚᱞᱚᱜ ᱛᱮᱭᱟᱜ ᱪᱤᱱᱛᱟᱹ ᱵᱷᱟᱵᱱᱟ ᱥᱟᱶ ᱥᱟᱶ ᱛᱮᱜᱮ ᱮᱸᱫ ᱟᱨᱚ ᱟᱨᱚ ᱢᱤᱫ ᱴᱮᱱ ᱟᱹᱰᱤ ᱱᱟᱯᱟᱭ ᱡᱤᱱᱤᱥ ᱠᱟᱱᱟ ᱢᱮᱱᱫᱚ ᱟᱭᱳᱼᱵᱟᱵᱟ ᱦᱚᱸ ᱟᱹᱰᱤ ᱛᱤᱠᱷᱩᱲ ᱛᱟᱦᱮᱱ ᱦᱩᱭᱩᱜᱼᱟ ᱱᱩᱠᱩ ᱩᱱᱠᱩ ᱜᱤᱫᱽᱨᱟᱹ ᱯᱤᱪᱷᱚᱱ ᱨᱮ ᱾
ᱦᱳᱭ ᱦᱳᱭ
ᱜᱤᱫᱽᱨᱟᱹ ᱯᱤᱪᱷᱟᱹ ᱨᱮ ᱛᱟᱦᱮᱸ ᱞᱮᱱᱠᱷᱟᱱ ᱜᱮ ᱟᱸᱜ ᱢᱮᱱᱫᱚ ᱮᱸ ᱱᱟᱯᱟᱭ ᱩᱱᱤ ᱜᱤᱫᱽᱨᱟᱹᱣᱟᱜ ᱪᱤᱱᱛᱟᱹ ᱵᱷᱱᱟ ᱵᱷᱟᱵᱽᱱᱟ ᱥᱟᱶ ᱥᱟᱶ ᱛᱮ, ᱮᱸ ᱟᱨᱦᱚ ᱱᱟᱯᱟᱭ ᱥᱮᱫ ᱮ ᱚᱞ ᱯᱟᱲᱦᱟᱣ ᱫᱟᱲᱮᱭᱟᱜᱼᱟ᱾
ᱦᱳᱭ
ᱦᱳᱭ ᱟᱫᱚ ᱚᱱᱠᱟᱜᱮ ᱟᱨᱚ ᱢᱮᱱᱫᱚ ᱡᱚᱠᱷᱚᱱ ᱱᱟᱦᱜ ᱦᱳᱭᱛᱳ ᱢᱚᱬᱮ ᱠᱞᱟᱥ-ᱮ ᱛᱟᱵ ᱠᱮᱫᱟ ᱢᱚᱬᱮ ᱠᱮᱞᱟᱥ ᱥᱟᱶ ᱥᱟᱶ ᱛᱮᱜᱮ ᱱᱟᱦᱟᱜ ᱢᱮᱱᱫᱚ ᱞᱟᱯᱷᱟᱝ ᱪᱟᱱᱟ ᱥᱮᱱᱟᱜ ᱡᱚᱠᱷᱚᱱᱮ ᱛᱟᱲᱟᱢ ᱤᱫᱤᱭᱟ ᱥᱮ ᱞᱟᱦᱟᱜᱼᱟᱭ
ᱦᱮᱸ
ᱟᱫᱚ ᱚᱱᱟ ᱩᱱ ᱥᱚᱢᱚᱭ ᱫᱚ ᱩᱱᱤ ᱜᱤᱫᱽᱨᱟᱹ ᱫᱚ ᱟᱹᱰᱤ ᱪᱮᱨᱦᱟ ᱮᱠᱫᱚᱢ ᱵᱩᱡᱷᱟᱹᱣ ᱥᱮ ᱮᱠᱫᱚᱢ ᱥᱟᱱᱟᱢᱟᱜ ᱜᱮ ᱢᱟᱱᱮ ᱪᱮᱨᱦᱟ ᱥᱟᱹᱦᱤᱡ ᱩᱱᱤ ᱥᱟᱞᱟᱜ ᱜᱟᱛᱮᱜ ᱦᱩᱭᱩᱜᱼᱟ ᱥᱟᱱᱟᱢ ᱦᱚᱲ ᱠᱚᱜᱮ ᱜᱟᱛᱮ ᱵᱟᱲᱟ ᱠᱟᱛᱮᱫ ᱩᱱᱤ ᱟᱢ ᱵᱩᱜᱤ ᱵᱟᱹᱲᱤᱡ ᱵᱩᱡᱽ ᱦᱩᱭᱩᱜᱼᱟ ᱦᱮᱸ ᱵᱟᱝ ᱟᱫᱚ ᱵᱩᱡᱽ ᱵᱟᱲᱟ ᱠᱟᱛᱮᱫ ᱟᱫᱚ ᱩᱱᱤ ᱜᱤᱫᱽᱨᱟᱹ ᱫᱚ ᱟᱫᱚ ᱵᱟᱭᱨᱮ ᱨᱮ ᱡᱚᱠᱷᱚᱱ ᱱᱟᱦᱟᱸᱜ ᱤᱫᱤ ᱦᱚᱴᱚ ᱠᱟᱜ ᱥᱟᱱᱟᱢ ᱦᱚᱲ ᱜᱮ ᱛᱚ ᱵᱚᱱ ᱪᱮᱥᱴᱟᱭᱟ ᱡᱮ ᱵᱟᱭᱨᱮ ᱨᱮ ᱛᱟᱦᱮᱱ ᱢᱟᱭ ᱥᱮ ᱵᱷᱟᱹᱞᱤ ᱧᱚᱜᱼᱟ ᱚᱞᱚᱜ ᱯᱟᱲᱦᱟᱜ ᱢᱟᱭ ᱦᱮᱸ ᱥᱮ ᱵᱟᱝ ᱦᱳᱭ, ᱟᱫᱚ ᱡᱚᱠᱷᱚᱱ ᱢᱟᱱᱮ ᱞᱟᱯᱷᱟᱝ ᱥᱮ ᱥᱮᱪᱮᱫ ᱥᱮᱫ ᱪᱟᱞᱟᱜᱼᱟᱭ ᱟᱫᱚ ᱩᱱᱫᱚ ᱢᱮᱱᱫᱚ ᱦᱩᱰᱤᱧ ᱨᱮ ᱱᱟᱜ ᱡᱟᱦᱟᱸ ᱞᱮᱠᱟ ᱵᱚᱱ ᱵᱩᱡᱷᱟᱹᱣ ᱠᱟᱫᱮᱭᱟ
ᱦᱳᱭ ᱾
ᱚᱱᱟ ᱵᱩᱡᱷᱟᱹᱣ ᱞᱮᱠᱟᱜ ᱜᱮ ᱱᱟᱦᱜ ᱟᱫᱚ ᱩᱱᱤ ᱜᱤᱫᱽᱨᱟᱹ ᱫᱚᱭ ᱟᱫᱚ ᱦᱩᱭᱩᱜ ᱛᱟᱭᱟ ᱪᱤᱱᱛᱟᱹ ᱵᱷᱟᱵᱱᱟ ᱫᱚ ᱾
ᱪᱤᱱᱛᱟᱹ ᱵᱷᱟᱵᱽᱱᱟ ᱚᱱᱠᱟ ᱨᱚᱠᱚᱢ ᱛᱮ ᱩᱱᱤ ᱛᱟᱲᱟᱢ ᱫᱟᱲᱮᱭᱟᱜᱼᱟᱭ ᱞᱟᱦᱟ ᱥᱮᱫ
ᱦᱳᱭ ᱦᱳᱭ ᱢᱟ ᱟᱵᱮᱱ ᱟᱵᱮᱱ ᱦᱚᱸ ᱠᱤᱪᱷᱩᱜᱟᱱ ᱥᱮ ᱟᱢ ᱦᱚᱸ ᱠᱟᱹᱴᱤᱡ ᱞᱟᱹᱭᱟᱜ ᱢᱮ
ᱦᱮᱸ ᱟᱫᱚ ᱚᱱᱟ ᱫᱚ ᱟᱵᱚ ᱜᱟᱨᱡᱮᱱ ᱠᱚ ᱪᱮᱛᱟᱱ ᱨᱮᱜᱮ ᱛᱚ ᱚᱱᱟᱫᱚ ᱴᱮᱦᱮᱸᱱ ᱛᱟᱦᱮᱱᱟ ᱦᱮᱸ ᱥᱮ ᱵᱟᱝ
ᱦᱳᱭ ᱦᱳᱭ ᱦᱳᱭ ᱾
ᱚᱠᱟᱞᱮᱠᱟ ᱵᱚᱱ ᱥᱤᱠᱷᱟᱹᱣ ᱯᱟᱲᱦᱟᱣᱮ ᱠᱟᱱ ᱚᱱᱟ ᱪᱮᱛᱟᱱ ᱨᱮᱜᱮ ᱩᱱᱤ ᱦᱚᱸ ᱾ ᱚᱱᱠᱟ ᱨᱚᱠᱚᱢ ᱛᱮᱜᱮ ᱩᱱᱤ ᱦᱚᱸ ᱞᱟᱦᱟ ᱥᱮᱱᱮ ᱞᱟᱦᱟ ᱫᱟᱲᱮᱭᱟᱜᱼᱟ ᱾
ᱦᱳᱭ ᱦᱳᱭ ᱦᱳᱭ ᱦᱳᱭᱼᱼ ᱟᱫᱚ ᱚᱱᱮ ᱚᱱᱟ ᱞᱮᱠᱟᱜᱮ ᱱᱟᱜ ᱟᱭᱟᱜ ᱢᱮᱱ ᱫᱚ ᱱᱤᱭᱟᱹ ᱫᱚ ᱱᱟᱜ ᱱᱟᱯᱟᱭ ᱰᱟᱦᱟᱨ ᱱᱟᱜ ᱡᱟᱦᱟᱱᱟᱜ ᱞᱟᱦᱟ ᱵᱟᱝ ᱥᱮᱪᱮᱫ ᱠᱟᱛᱮ ᱪᱟᱞᱟᱜ-ᱟᱭ ᱟᱨ ᱟᱨᱚ ᱢᱤᱫᱴᱮᱱ ᱢᱮᱱᱟᱜᱼᱟ ᱢᱮᱱ ᱫᱚ ᱦᱳᱭᱛᱳ ᱵᱟᱭᱨᱮ ᱨᱮ ᱱᱟᱦᱟᱸᱜ ᱤᱛᱩᱱ ᱟᱥᱲᱟ ᱨᱮ ᱛᱟᱦᱮᱱ ᱠᱟᱱᱟᱭ ᱥᱮ ᱦᱳᱥᱴᱮᱞ ᱠᱚᱨᱮ ᱛᱟᱦᱮᱱ ᱠᱟᱱᱟᱭ ᱦᱳᱥᱴᱮᱞ ᱠᱷᱚ ᱡᱚᱠᱷᱚᱱ ᱱᱟᱭ ᱦᱤᱡᱩ ᱜᱤᱫᱟᱹᱨ ᱦᱮᱡ ᱠᱟᱛᱮᱫ ᱟᱹᱛᱩ ᱨᱮ ᱢᱟᱱᱮ ᱟᱛᱳ ᱴᱚᱞᱟ ᱨᱮᱫᱚ ᱟᱹᱰᱤ ᱟᱭᱢᱟ ᱮ ᱥᱟᱱᱟᱢ ᱞᱮᱠᱟᱱ ᱜᱤᱫᱽᱨᱟᱹ ᱠᱚ ᱛᱟᱦᱮᱱᱟ ᱛᱚ
ᱜᱟᱛᱮᱠᱚ ᱛᱟᱦᱮᱱᱟ ᱦᱮᱸ, ᱦᱮᱡ ᱠᱟᱛᱮᱫ-ᱮ ᱢᱮᱥᱟ-ᱟ ᱡᱷᱚᱛᱚ ᱦᱚᱲ ᱥᱟᱞᱟᱜ-ᱮ ᱡᱟᱦᱟᱸᱭ ᱠᱚ ᱥᱟᱞᱟᱜ ᱚᱱᱠᱟ ᱜᱟᱛ ᱜᱟᱛᱮ ᱞᱮᱠᱟᱱ ᱢᱮᱥᱟᱜ ᱞᱮᱠᱟᱱ ᱜᱟᱛᱮ ᱠᱚ ᱛᱟᱦᱮᱱ ᱛᱟᱭᱟ ᱩᱱᱠᱟᱱ ᱠᱚ ᱥᱟᱞᱟᱜ ᱫᱚ ᱚᱱᱠᱟᱜᱮ ᱢᱮᱥᱟᱜᱼᱟᱭ ᱾
ᱦᱳᱭ ᱦᱳᱭ ᱟᱫᱚ ᱚᱱᱮ ᱚᱱᱠᱟᱜᱮ ᱮᱸ ᱠᱟᱹᱴᱤᱡᱽ ᱵᱩᱡᱷᱟᱹᱣ ᱦᱩᱭᱩᱜᱼᱟ ᱛᱟᱨᱯᱚᱨᱮ ᱟᱹᱛᱩ ᱚᱲᱟᱜ ᱨᱮ ᱜᱟᱨᱡᱮᱱ ᱠᱚᱫᱚ ᱵᱚᱱ ᱛᱟᱦᱮᱱ ᱜᱮᱭᱟ ᱥᱮ ᱡᱮ ᱚᱠᱚᱭᱴᱟᱜ ᱜᱤᱫᱽᱨᱟᱹ ᱪᱮᱫ ᱞᱮᱠᱟᱱᱟᱭ ᱵᱟᱭ ᱪᱮᱫ ᱞᱮᱠᱟᱱᱟ ᱚᱱᱟ ᱠᱚᱫᱚ ᱵᱟᱲᱟᱭ ᱞᱟᱜᱟᱜᱼᱟ, ᱦᱳᱭ ᱦᱳᱭ ᱵᱩᱡ ᱜᱮᱭᱟ ᱵᱚᱱ ᱟᱫᱚ ᱚᱱᱠᱟ ᱜᱮ ᱡᱮᱢᱚᱱ ᱮᱸ ᱟᱛᱩ ᱠᱚᱨᱮᱫ ᱠᱚ ᱛᱟᱦᱮᱱ ᱜᱮᱭᱟ ᱟᱹᱰᱤᱜᱟᱱ ᱜᱤᱫᱽᱨᱟᱹ ᱜᱮ ᱦᱟᱺᱰᱤ ᱯᱟᱹᱨᱣᱟᱹ ᱠᱚᱠᱚ ᱵᱮᱵᱚᱦᱟᱨᱟ
ᱦᱮᱸ ᱦᱮᱸ
ᱦᱮᱸ ᱦᱟᱺᱰᱤ ᱯᱟᱹᱨᱭᱟᱹ ᱮᱢᱟᱱ ᱮᱱᱛᱮ ᱢᱟ ᱪᱩᱴᱤ ᱛᱷᱟᱢᱟᱠᱩᱨ ᱵᱤᱲᱤ ᱦᱩᱸ ᱱᱚᱱ
ᱡᱚᱛᱚ ᱞᱮᱠᱟᱱᱟᱜ ᱜᱮ ᱵᱟᱹᱲᱤᱡᱽ ᱰᱟᱦᱟᱨ ᱢᱮᱱᱟᱜ ᱜᱮᱭᱟ ᱥᱮ
ᱦᱳᱭ ᱦᱳᱭ ᱟᱫᱚ ᱱᱚᱜᱼ ᱚᱱᱟ ᱠᱚ ᱱᱚᱜᱼᱚ ᱱᱟ ᱠᱚ ᱡᱩᱫᱤ ᱱᱩᱭ ᱮᱸ ᱢᱮᱱᱫᱚ ᱡᱟᱦᱟᱭ ᱦᱚᱭᱛᱳ ᱚᱞᱚᱜ ᱯᱟᱲᱦᱟᱜ ᱠᱟᱱᱟ ᱵᱚᱱ ᱥᱮ ᱚᱞ ᱯᱟᱲᱦᱟᱜ ᱠᱟᱱᱟᱭ ᱟᱫᱚ ᱩᱱᱤ ᱜᱤᱫᱽᱨᱟᱹ ᱡᱩᱫᱤ ᱩᱱᱠᱩ ᱥᱟᱞᱟᱜ ᱜᱟᱛᱮ ᱛᱮᱦᱚᱸ ᱡᱩᱫᱤ ᱱᱤᱭᱟᱹ ᱠᱚ ᱡᱩᱫᱤ ᱦᱮᱸ ᱦᱟᱛᱟᱣᱟᱭ ᱥᱮ ᱩᱱᱠᱩ ᱥᱟᱞᱟᱜ ᱜᱟᱛᱮ ᱜᱟᱛᱮ ᱢᱮᱥᱟᱜ-ᱟᱭ ᱛᱟᱦᱚᱞᱮ ᱱᱟᱜ ᱚᱞ ᱯᱟᱲᱦᱟᱣ ᱰᱟᱦᱟᱨ ᱫᱚ ᱦᱤᱲᱤᱧᱟᱭ᱾
ᱦᱳᱭ ᱦᱳᱭ ᱾
ᱟᱫᱚ ᱱᱚᱜᱼᱚᱱᱟ ᱜᱮ ᱱᱟᱜ ᱵᱟᱹᱲᱤᱡ ᱰᱟᱦᱟᱨ ᱫᱚ ᱟᱫᱚ ᱚᱱᱟ ᱢᱮᱱ ᱠᱟᱛᱮᱫ ᱜᱮ ᱱᱟᱦᱟᱸᱜ ᱟᱹᱞᱤᱧᱟᱜ ᱠᱟᱛᱷᱟ ᱫᱚ ᱱᱟᱦᱟᱸᱜ ᱥᱮ ᱤᱧᱟᱹᱜ ᱠᱟᱛᱷᱟ ᱫᱚᱧ ᱪᱟᱵᱟᱭᱮᱫ ᱛᱤᱧᱟᱹ
ᱦᱮᱸᱛᱚ ᱾
ᱦᱳᱭ ᱢᱟ ᱛᱚᱵᱮ ᱡᱚᱦᱟᱨ ᱜᱮ ᱾